ᱦᱩᱸ᱾
ᱦᱚᱸᱜᱚ ᱟᱪᱪᱷᱟ ᱛᱚᱵᱮ ᱢᱟ ᱨᱚᱲ ᱛᱟᱞᱟᱝ ᱢᱮ ᱵᱟᱠᱤ ᱠᱷᱚᱵᱚᱨ
ᱦᱮ ᱛᱚ ᱞᱟᱹᱭ ᱢᱮ ᱦᱮᱸᱛᱚ ᱠᱷᱚᱵᱚᱨ ᱥᱚᱵᱚᱨ ᱠᱚ ᱨᱚᱲ ᱮᱫᱟᱹᱧ᱾ ᱪᱮᱫ ᱠᱚ ᱞᱟᱹᱭᱟ? ᱪᱮᱫ ᱤᱧ ᱞᱟᱹᱭ ᱠᱮᱫ-ᱟ ᱢᱮᱱᱛᱮ? ᱢᱟ ᱟᱢ ᱜᱮ ᱞᱟᱹᱭ ᱢᱮᱥᱮ ᱤᱧ ᱫᱚ ᱦᱟᱯᱮ ᱦᱤᱲᱤᱧ ᱫᱟᱹᱧ ᱪᱮᱫ ᱤᱧ ᱞᱟᱹᱭ ᱩᱭᱦᱟᱹᱨ ᱠᱤᱫᱟᱹᱧ ᱢᱤᱫᱴᱟᱝ ᱤᱭᱟᱹᱧ ᱞᱟᱹᱭᱟ ᱟᱨ ᱢᱮᱱᱠᱷᱟᱱᱤᱧ ᱦᱤᱲᱤᱧ ᱴᱷᱤᱠ ᱠᱮᱫᱟ ᱢᱟ
ᱟᱪᱪᱷᱟ ᱚ ᱮᱱᱟᱱᱮᱢ ᱞᱟᱹᱭᱮᱫᱼᱟ ᱮᱱᱟᱱ ᱮᱢ ᱞᱟᱹᱭ ᱠᱟᱱ ᱛᱟᱦᱮᱸ ᱮᱢ ᱞᱟᱹᱭ ᱠᱮᱭᱟ ᱥᱮ ᱠᱟᱹᱦᱱᱤ ᱠᱚ ᱞᱟᱹᱭ ᱠᱮᱭᱟ
ᱠᱟᱹᱦᱱᱤ ᱠᱟᱹᱦᱱᱤ ᱟᱢ ᱫᱚ ᱵᱟᱰᱟᱭᱟᱢ?
ᱤᱧ ᱫᱚ ᱵᱟᱹᱧ ᱵᱟᱲᱟᱭᱟ ᱟᱢ ᱴᱷᱮᱡ ᱠᱷᱚᱱ ᱜᱮ
ᱟᱢᱫᱚ ᱵᱟᱢ ᱥᱮᱬᱟ ᱟᱢ ᱫᱚ ᱵᱟᱝ ᱵᱟᱢ ᱟᱸᱡᱚᱢ ᱠᱟᱫᱟ ᱠᱟᱹᱴᱤᱡ ᱨᱮ ᱛᱚᱠᱷᱚᱱ ᱢᱟᱢᱟᱭᱩ ᱢᱟᱢᱟᱜᱚᱲᱚᱢ ᱥᱮ ᱟᱯᱮ ᱪᱮᱫ ᱠᱚ ᱯᱮ ᱞᱟᱹᱭ ᱟᱠᱚᱣᱟ ᱢᱟᱢᱟᱭᱩ ᱫᱚ?
ᱦᱮᱸ ᱦᱮᱸ ᱪᱮᱫ ᱞᱮᱠᱟ ᱢᱟᱢᱟᱭ ᱟᱭᱳ ᱫᱚ ᱢᱟᱱᱮ ᱪᱮᱫ ᱞᱮᱠᱟ ᱢᱮᱱᱟᱭᱟ ᱟᱞᱮ ᱫᱚ ᱡᱮᱱᱚ ᱢᱟ ᱢᱟᱢᱟ ᱢᱟᱢᱟ ᱨᱮᱱ ᱡᱮᱞᱮᱠᱟ ᱤᱭᱟᱹ ᱩᱱᱤᱨ ᱨᱮᱱ ᱡᱩᱨᱤ ᱛᱟᱭ ᱫᱚ ᱢᱟᱢᱟ, ᱢᱟᱢᱤ ᱞᱮ ᱢᱮᱱᱟ
ᱟᱪᱪᱷᱟ
ᱦᱩᱸ
ᱦᱮᱸ ᱚᱱᱟ ᱫᱚ ᱴᱷᱤᱠ ᱜᱮᱭᱟ ᱚᱱᱟ ᱫᱚ ᱵᱟᱝ ᱪᱤᱠᱟᱹᱜ-ᱟ, ᱟᱫᱚ ᱛᱟᱦᱚᱞᱮ ᱵᱟᱢ ᱟᱸᱡᱚᱢ ᱜᱚᱫᱟ ᱛᱟᱦᱚᱞᱮ ᱠᱟᱹᱦᱤᱱᱤ ᱠᱚᱫᱚ ᱤᱧᱦᱚ ᱩᱱᱟᱹᱜ ᱫᱚ ᱵᱟᱹᱧ ᱵᱟᱰᱟᱭ ᱫᱚ ᱤᱧᱦᱚᱸ ᱠᱟᱹᱴᱤᱡ ᱨᱤᱧ ᱟᱸᱡᱚᱢᱮᱫ ᱛᱟᱦᱮᱸᱱᱟ ᱱᱮᱛᱟᱨ ᱫᱚ ᱟᱫᱚ ᱱᱚᱝᱠᱟ ᱦᱤᱲᱤᱧ ᱠᱤᱫᱤᱧ
ᱦᱩᱸ ᱦᱩᱸ ᱟ ᱠᱟᱹᱴᱤᱡ ᱧᱚᱜ ᱨᱮ ᱟᱞᱮᱴᱷᱮᱱ ᱢᱤᱫᱴᱮᱱ ᱠᱩᱢᱟᱹᱝ ᱦᱚᱲᱮ ᱛᱟᱦᱮᱱ ᱠᱟᱱ ᱛᱟᱦᱮᱱᱟ ᱛᱚ ᱩᱱᱠᱤᱱ ᱡᱟᱹᱲ ᱠᱤᱱ ᱞᱟᱹᱭᱮᱫᱼᱟ
ᱦᱩᱸ
ᱦᱩᱸ, ᱟᱫᱚ ᱵᱟᱦᱟ ᱢᱟ ᱡᱟᱦᱟᱸ ᱱᱟᱭᱤᱱᱴᱤᱱ ᱱᱟᱭᱤᱱᱴᱤ ᱥᱤᱠᱥ ᱞᱟᱦᱟ ᱤᱧᱫᱚ ᱵᱟᱹᱧ ᱡᱚᱱᱢᱚ ᱟᱠᱟᱱ ᱛᱟᱦᱮᱱᱟ ᱟᱫᱚ ᱤᱱᱟᱹ ᱞᱟᱦᱟ ᱠᱷᱚᱱ ᱢᱟᱱᱮ ᱟᱞᱮᱴᱷᱮᱱ ᱠᱤᱱ ᱛᱟᱦᱮᱱ ᱠᱟᱱ ᱛᱟᱦᱮᱱᱟ ᱛᱚ ᱡᱚᱠᱷᱚᱱ ᱤᱧ ᱤᱧ ᱡᱚᱱᱢᱚᱭᱮᱱᱟ ᱤᱱᱟᱹ
ᱦᱩᱸ
ᱛᱟᱭᱱᱚᱢ ᱛᱮ ᱩᱱ ᱩᱱᱠᱩ ᱜᱮᱠᱚ ᱦᱮᱡ ᱦᱟᱨᱟ ᱠᱤᱫᱤᱧᱟ ᱟᱫᱚ ᱟᱹᱰᱤ ᱤᱧ ᱫᱤᱥᱟᱹᱭ ᱵᱷᱳᱨ ᱫᱷᱟᱹᱵᱤᱡ ᱟᱞᱮ ᱴᱷᱮᱡ ᱜᱮᱠᱚ ᱛᱟᱦᱮᱸ ᱠᱟᱱᱟ ᱛᱟᱭᱚᱢᱛᱮ ᱱᱤᱛᱚᱜ ᱫᱚᱠᱚ ᱤᱭᱟᱹᱭᱱᱟ, ᱥᱮᱱ ᱵᱟᱭᱱᱟ ᱠᱟᱛᱮ ᱜᱮ ᱟᱫᱚ ᱩᱱᱠᱩᱜᱮ- ᱡᱟᱹᱲ ᱠᱚ ᱞᱟᱹᱭ ᱮᱫ ᱠᱟᱱ ᱛᱟᱦᱮᱱᱟ ᱥᱮ ᱥᱮᱱ ᱠᱟᱛᱮᱫ ᱦᱚᱸ ᱚᱱᱠᱟ ᱥᱚᱢᱳᱭ ᱨᱮ ᱟᱞᱮᱴᱷᱮᱡ ᱠᱚ ᱦᱤᱡᱩᱜ ᱜᱮᱭᱟ ᱥᱳᱢᱳᱭ ᱨᱮ ᱚᱱᱠᱟ ᱴᱚᱞᱟ ᱨᱮᱱ ᱠᱟᱱ ᱜᱮᱭᱟ ᱠᱚ ᱟ ᱠᱚᱜᱮ ᱚ ᱥᱚᱢᱚᱭ ᱨᱮ ᱧᱟᱯᱟᱢ ᱵᱟᱲᱟ ᱦᱩᱭᱩᱜᱼᱟ ᱡᱟᱦᱟᱸ ᱨᱮ
ᱦᱮᱸ
ᱛᱚ ᱤᱧᱫᱚ ᱡᱟᱹᱲ ᱠᱚ ᱞᱟᱹᱭ ᱦᱮᱣᱟ ᱞᱤᱫᱤᱧᱟ ᱡᱮ ᱩᱱᱠᱤᱱᱤᱧ ᱧᱮᱞ ᱞᱮᱠᱤᱱ ᱠᱷᱟᱱ ᱤᱧᱫᱚ ᱮᱠᱫᱚᱢ ᱡᱟᱹᱲ ᱞᱮ ᱡᱚᱲᱟ ᱾
ᱦᱩᱸ ᱟᱨ ᱛᱟᱞᱦᱮ ᱟᱯᱮ ᱥᱮᱫ ᱫᱚ ᱥᱮᱸᱫᱽᱨᱟ ᱠᱚ ᱵᱟᱠᱚ ᱪᱟᱜᱼᱟ?
ᱥᱮᱸᱫᱽᱨᱟ ᱟᱞᱮ ᱥᱮᱫ ᱢᱟ ᱡᱟᱦᱟᱸ ᱥᱮᱸᱫᱽᱨᱟ ᱠᱚᱢᱟ ᱵᱤᱨ ᱠᱚᱥᱮᱫ ᱢᱟ ᱵᱟᱠᱚ ᱥᱮᱱ ᱦᱚᱪᱚ ᱜᱮᱭᱟ ᱟᱞᱮᱥᱮᱫ ᱢᱟ ᱡᱟᱦᱟᱸ ᱟᱞᱮ ᱥᱮᱱᱟᱜ ᱵᱤᱨ ᱢᱮᱱᱟᱜᱼᱟ᱾ ᱛᱚ ᱚᱱᱟ ᱵᱤᱨ ᱫᱚ ᱱᱤᱛᱳᱜ ᱫᱚ ᱱᱮᱥᱱᱮᱞ ᱯᱟᱨᱠ ᱠᱚ ᱵᱮᱱᱟᱣ ᱠᱮᱫᱟ᱾ ᱟᱫᱚ ᱮᱠᱫᱚᱢ ᱜᱚᱴᱟ ᱠᱚ ᱮᱥᱮᱫ ᱠᱮᱫᱟ ᱟᱹᱰᱤᱱᱟᱹ ᱢᱟᱨᱟᱝ ᱡᱟᱭᱜᱟ ᱛᱟᱦᱮᱸ ᱠᱟᱱᱟ ᱮᱠᱫᱚᱢ ᱡᱮᱞᱮᱠᱟ ᱱᱚᱜᱼᱚᱭ ᱮᱠᱫᱚᱢ ᱟᱹᱰᱤ ᱢᱟᱨᱟᱝ ᱛᱮ ᱟᱰᱮ ᱵᱷᱴᱟᱝ ᱠᱷᱚᱱ ᱚᱱᱟᱨᱮ ᱠᱚᱥ ᱢᱮᱱᱟᱜᱼᱟ ᱤᱱᱟᱹᱜ ᱢᱟᱨᱟᱝ ᱡᱟᱭᱛᱮ ᱯᱟᱱᱟ ᱞᱟᱹᱴᱩ ᱠᱟᱱᱟ ᱟᱨ ᱚᱱᱟ ᱜᱚᱴᱟ ᱠᱚ ᱮᱥᱮᱫ ᱠᱮᱫ ᱜᱮᱭᱟ᱾ ᱟᱫᱚ ᱱᱤᱛᱚᱜ ᱫᱚ ᱮᱠᱫᱽᱢ ᱥᱮᱸᱫᱽᱨᱟ ᱜᱮ ᱵᱟᱝ ᱥᱮᱱ ᱦᱩᱭᱩᱜ ᱠᱟᱱᱟ᱾
ᱛᱟᱦᱚᱞᱮ ᱞᱟᱦᱟ ᱞᱟᱦᱟ ᱛᱮᱫᱚ ᱞᱟᱦᱟ ᱛᱮᱫᱚ ᱵᱟᱝ ᱞᱟᱦᱟ ᱛᱮᱫᱚ ᱠᱚ ᱤᱭᱟᱹ ᱥᱮᱸᱫᱽᱨᱟᱭᱮᱫ ᱛᱟᱦᱮᱸᱜᱼᱟ ᱛᱟᱦᱚᱞᱮ ᱟᱯᱮ ᱥᱮᱫ
ᱦᱮᱸ ᱢᱟᱱᱮ ᱥᱮᱸᱫᱽᱨᱟ ᱫᱚ ᱥᱟᱥᱟᱯ ᱟᱠᱚ ᱥᱮ ᱯᱚᱨ ᱥᱮᱸᱫᱽᱨᱟ ᱠᱚ ᱪᱟᱞᱟᱜ ᱢᱟ ᱛᱚ ᱚᱱᱠᱟ ᱩᱠᱩ ᱠᱚ ᱪᱟᱞᱟᱜ ᱠᱟᱱ ᱛᱟᱦᱮᱱᱟ ᱟᱨ ᱥᱮᱸᱫᱽᱨᱟ ᱫᱚ ᱮᱱᱮ ᱚᱱᱠᱟ ᱱᱤᱭᱟᱹ ᱵᱟᱥᱛᱤ ᱠᱚᱨᱮ ᱴᱚᱞᱟ ᱠᱚᱨᱮᱜᱮ ᱜᱟᱡᱟᱲ ᱠᱚ ᱢᱮᱱᱟᱜᱼᱟ ᱵᱚᱞᱮ ᱚᱱᱟ ᱠᱚᱨᱮ ᱜᱮ ᱧᱟᱢᱚᱜᱼᱟᱠᱚ ᱥᱮ ᱠᱩᱞᱟᱹᱭ ᱠᱚ ᱜᱩᱰᱩ ᱠᱚ ᱪᱮᱬᱮ ᱠᱚ ᱱᱤᱭᱟᱹ ᱠᱚᱨᱮ ᱠᱚ ᱧᱟᱢᱚᱜᱼᱟ ᱛᱚ ᱦᱟᱱᱛᱮ ᱵᱤᱨ ᱥᱮᱫ ᱫᱚ ᱪᱟᱞᱟᱣ ᱵᱟᱝ ᱦᱩᱭᱩᱜ ᱠᱟᱱ ᱛᱟᱦᱮᱱᱟ ᱵᱤᱨ ᱥᱮᱫ ᱫᱚ ᱠᱷᱟᱹᱞᱤ ᱡᱤᱞ ᱠᱩ, ᱵᱤᱨ ᱥᱤᱠᱨᱤ ᱠᱚ, ᱩᱱᱠᱩ ᱞᱟᱹᱴᱩ ᱞᱟᱹᱴᱩ ᱠᱚ ᱩᱱᱠᱩ ᱜᱮ ᱞᱟᱹᱜᱤᱫ ᱜᱮ ᱚᱱᱛᱮ ᱫᱚ ᱵᱟᱠᱷᱟᱡ ᱫᱚ ᱥᱮᱱ ᱫᱚ ᱵᱟᱝ ᱦᱩᱭᱩᱜᱼᱟ᱾ ᱱᱮᱛᱟᱨ ᱢᱟ ᱥᱟᱦᱟᱱ ᱟᱹᱜᱩ ᱠᱚ ᱵᱚᱱᱫᱚ ᱠᱮᱫᱟ ᱟᱞᱮ ᱥᱮᱫ ᱢᱟ᱾
ᱛᱟᱦᱚᱞᱮ ᱥᱟᱦᱟᱱ ᱵᱟᱯᱮ ᱟᱹᱜᱩᱭ ᱞᱮ ᱠᱷᱟᱱᱫᱚ ᱪᱮᱫ ᱟᱯᱮᱥᱮᱫ ᱫᱚ ᱪᱮᱫ ᱛᱮ ᱠᱚ ᱤᱥᱤᱱᱟ?
ᱱᱮᱛᱟᱨ ᱢᱟ ᱡᱚᱛᱚ ᱦᱚᱲ ᱜᱮ ᱜᱮᱥ ᱠᱚ ᱤᱭᱟᱹ ᱵᱮᱵᱚᱦᱟᱨ ᱮᱫᱟ᱾ ᱤᱱᱟ ᱠᱟᱛᱮ ᱟ- ᱛᱚ ᱟᱞᱮ ᱵᱚᱥᱛᱤ ᱨᱮ ᱛᱚ ᱡᱚᱛᱚ ᱦᱚᱲᱟᱜ ᱜᱮ ᱵᱟᱜᱟᱱ ᱠᱚ ᱢᱮᱱᱟᱜᱼᱟ᱾ ᱥᱮ ᱜᱟᱡᱟᱲ ᱠᱚ ᱢᱮᱱᱟᱜᱼᱟ ᱦᱟᱱᱛᱮ ᱦᱟᱱᱛᱮ ᱛᱷᱚᱲᱟ ᱵᱟᱹᱭᱦᱟᱹᱲ ᱢᱩᱪᱟᱹᱫ ᱚᱱᱟ ᱠᱚᱨᱮ ᱚᱱᱟ ᱠᱚᱨᱮ ᱫᱚ ᱪᱮᱫ ᱠᱚ ᱢᱮᱱᱟ ᱯᱩᱨᱟᱹ ᱜᱟᱡᱟᱲ ᱜᱮᱭᱟ᱾ ᱛᱚ ᱫᱟᱨᱮ ᱱᱟᱹᱲᱤ ᱢᱮᱱᱟᱜ ᱢᱟ ᱛᱚ ᱚᱱᱟ ᱠᱚᱨᱮ ᱠᱷᱚᱡ ᱜᱮ ᱟᱹᱜᱩ ᱦᱩᱭᱩᱜᱼᱟ ᱟᱨ ᱥᱟᱞᱟᱛᱮ ᱜᱮᱥ ᱦᱚᱸ ᱛᱟᱦᱮᱱ ᱠᱟᱱᱟ ᱵᱟᱱᱟᱨ ᱵᱟᱱᱟᱨ
ᱦᱩᱸ ᱦᱩᱸ ᱦᱩᱸ
ᱦᱩᱸ
ᱟᱨ ᱟᱢ ᱫᱚ ᱥᱮᱸᱫᱽᱨᱟ ᱠᱚᱫᱚ ᱵᱟᱢ ᱪᱟᱞᱟᱣ ᱟᱠᱟᱱᱟ?
ᱤᱧ ᱥᱮᱸᱫᱽᱨᱟ ᱠᱚ ᱵᱟᱹᱧ ᱪᱟᱞᱟᱣ ᱵᱟᱲᱟ ᱜᱮᱭᱟᱹᱧ ᱟᱹᱲᱤᱥᱚᱜ ᱜᱮ ᱱᱤᱭᱟᱹ ᱠᱚᱨᱮ ᱪᱟᱞᱟᱜ ᱫᱚ᱾ ᱤᱧ ᱥᱮᱫᱽᱨᱟᱧ ᱪᱟᱞᱟᱜ ᱠᱷᱟᱱ ᱨᱟᱛ ᱨᱤᱧ ᱪᱟᱞᱟᱜᱼᱟ ᱵᱟᱠᱷᱟᱡ ᱵᱟᱹᱧ ᱥᱮᱱ ᱵᱟᱲᱟᱜᱼᱟ
ᱟᱱᱟ ᱪᱮᱬᱮ ᱪᱮᱬᱮ ᱴᱩᱴᱤ ᱠᱚ ᱛᱟ ᱛᱟᱨᱯᱚᱨ ᱟᱨ ᱟᱯᱮ ᱥᱮᱫ ᱫᱚ ᱤᱭᱟᱹ ᱠᱚ ᱵᱟᱹᱨᱩᱰᱟᱝ ᱠᱚ ᱵᱟᱝᱠᱚ ᱛᱟᱦᱮᱱᱟ?
ᱵᱟᱹᱨᱩᱰᱟᱝ ᱫᱚ ᱪᱮᱞᱮ ᱯᱮ ᱞᱟᱹᱭ ᱠᱚᱣᱟ ᱟᱯᱮ ᱫᱚ?
ᱵᱟᱹᱨᱩᱰᱟᱝ ᱢᱟ ᱵᱟᱹᱧ ᱵᱩᱡᱷᱟᱹᱣ ᱞᱮᱜᱼᱟ ᱤᱧᱢᱟ
ᱨᱮᱴᱚ ᱦᱟᱱᱮ ᱨᱮᱴᱚ ᱞᱮᱠᱟᱜᱮ ᱟᱫᱚ ᱵᱚᱲᱚ ᱢᱟᱨᱟᱝ ᱜᱮᱭᱟ ᱠᱚ ᱟᱨ ᱵᱟᱢ ᱵᱩᱡᱽ ᱞᱮᱫᱟ ᱦᱟᱱᱮ ᱯᱩᱠᱷᱨᱤ ᱵᱟᱹᱫ ᱟᱲᱮ ᱫᱷᱟᱨᱮ ᱠᱚᱨᱮ ᱠᱚ ᱛᱟᱦᱮᱱᱟ ᱜᱷᱟᱥ ᱥᱮ ᱤᱭᱟᱹ ᱞᱟᱴᱟ ᱠᱚᱨᱮ ᱠᱚ ᱛᱟᱦᱮᱱᱟ ᱵᱟᱢ ᱵᱩᱡᱷᱟᱹᱣ ᱞᱮᱫᱟ ᱥᱮ ᱵᱟᱹᱱᱩᱜ ᱠᱚᱣᱟ ᱟᱯᱮ ᱥᱮᱫ ᱛᱟᱦᱮᱸᱫ
ᱮᱠ ᱞᱟᱹᱴᱩ ᱞᱟᱹᱴᱩ ᱪᱮᱬᱮ ᱠᱟᱱᱟ ᱠᱚᱥᱮ
ᱟᱫᱚ ᱟᱫᱚ ᱛᱟᱦᱪᱚ ᱵᱟᱹᱱᱩᱜ ᱠᱚ ᱠᱷᱟᱱ ᱟᱫᱚ ᱩᱱᱟᱹᱜ ᱫᱚ ᱵᱟᱹᱧ ᱧᱟᱢ ᱠᱟᱱᱟ ᱦᱟᱸᱜ ᱟᱨ ᱵᱟᱢ ᱵᱩᱡᱷᱟᱹᱣ ᱧᱟᱢᱟ ᱦᱟᱸᱜ
ᱚ ᱦᱚᱸ
ᱡᱟᱭᱦᱚᱠ ᱚᱱᱟ ᱫᱚ ᱛᱟᱦᱮᱸ ᱦᱚᱪᱚᱱ ᱛᱟᱦᱚᱞᱮ ᱮᱴᱟᱜᱟᱜ ᱟᱨ ᱛᱟᱦᱞᱮ ᱵᱤᱨ ᱥᱩᱠᱨᱤ ᱡᱤᱞᱮᱢ ᱡᱚᱢ ᱠᱟᱜ ᱜᱮᱭᱟ
ᱦᱮᱸ ᱵᱤᱨ ᱥᱩᱠᱨᱤ ᱡᱤᱞ ᱠᱚ ᱡᱚᱢ ᱦᱩᱭ ᱠᱟᱱᱟᱱ ᱜᱮᱭᱟ ᱵᱤᱨ ᱥᱩᱠᱨᱤ ᱡᱤᱞ ᱤᱱᱟᱹ ᱠᱟᱛᱮᱫ ᱵᱤᱨ ᱩᱱᱠᱩ ᱪᱤᱞᱤ ᱠᱚᱵᱚᱱ ᱢᱮᱛᱟᱣ ᱠᱚᱣᱟ ᱡᱤᱞ ᱥᱟᱨᱟᱢ ᱦᱚᱭ ᱩᱱ ᱦᱟᱹᱠᱩ ᱠᱚ ᱡᱚᱢ ᱦᱩᱭ ᱟᱠᱟᱱᱟ ᱤᱱᱟᱹ ᱠᱟᱛᱮᱫ ᱰᱮᱜᱽᱨᱟ ᱡᱤᱞ ᱠᱚ ᱡᱚᱢ ᱦᱩᱭ ᱟᱠᱟᱱᱟ ᱛᱩᱭᱩ ᱡᱤᱞ ᱠᱚ ᱠᱚ ᱟ ᱟᱹᱰᱤ ᱫᱤᱱ ᱢᱟᱢᱟ ᱛᱟᱠᱚ ᱴᱷᱮᱱ ᱟᱹᱰᱤ ᱰᱟᱝᱨᱟ ᱡᱤᱞ ᱫᱚ ᱡᱚᱢ ᱦᱩᱭ ᱞᱮᱱᱟ᱾ ᱢᱤᱫ ᱫᱚᱢ ᱥᱮᱱᱚᱜ ᱦᱩᱭ ᱛᱚ ᱜᱚᱡ ᱞᱮᱫᱮᱭᱟ ᱠᱚ ᱟᱨ ᱤᱱᱟᱹ ᱠᱟᱛᱮᱫ ᱩᱱᱠᱩ ᱪᱤᱞᱤ ᱠᱚ ᱢᱮᱛᱟ ᱠᱚᱣᱟ ᱥᱚᱞ ᱥᱟᱨᱟᱢ ᱩᱱᱠᱩ ᱠᱚ ᱤᱱᱟ ᱜᱟᱯᱮ ᱟᱪ ᱟᱯᱮ ᱥᱮᱫ ᱵᱚᱞᱮ ᱩᱱᱠᱩ ᱤᱭᱟᱹ ᱵᱟᱠᱚ ᱡᱚᱢ ᱠᱚᱣᱟ ᱦᱮ ᱪᱤᱞᱤ ᱠᱚ ᱢᱮᱛᱟ ᱠᱚᱣᱟ ᱤᱭᱟᱹ ᱛᱚᱨᱦᱚᱫ
ᱦᱮᱸ ᱛᱚᱨᱚᱫ ᱢᱮᱱᱟᱜ ᱠᱚᱣᱟ ᱡᱟᱸᱢᱲᱩ ᱢᱮᱱᱟᱜ ᱠᱚᱣᱟ ᱟᱨ ᱨᱩᱰᱟᱹ ᱟᱸᱡᱚᱢ ᱟᱠᱟᱫ ᱜᱮᱭᱟᱢ, ᱛᱚᱭᱳ ᱡᱤᱞ ᱦᱚᱸᱠᱚ ᱡᱚᱢ ᱜᱮᱭᱟ, ᱟᱯᱮᱥᱮᱫ ᱛᱚᱭᱩ ᱡᱤᱞ ᱵᱟᱠᱚ ᱡᱚᱢᱟ?
ᱡᱚᱢ ᱡᱚᱢ ᱛᱩᱭᱩ ᱡᱮᱞ ᱡᱚᱢ ᱜᱮ
ᱟᱪᱪᱷᱟ ᱟᱨ ᱟᱨ ᱦᱟᱱᱮ ᱨᱩᱱᱰᱟᱹ ᱫᱚ
ᱨᱩᱰᱟᱹ ᱦᱚᱸ ᱡᱚᱢ ᱜᱮ
ᱟᱪᱪᱷᱟ ᱛᱟᱦᱚᱞᱮ ᱛᱚ ᱟᱹᱰᱤ ᱢᱚᱸᱡᱽ ᱛᱟᱦᱞᱮ ᱟᱯᱮᱥᱮᱫ ᱚᱱᱟ ᱡᱚᱢ ᱠᱚᱣᱟ ᱠᱚ ᱵᱷᱟᱜᱤ ᱜᱮ ᱚᱱᱟ ᱫᱚ
ᱟ ᱛᱚᱨᱦᱚᱫ ᱠᱚ ᱡᱚᱢᱟ
ᱛᱚᱲᱦᱚᱫ ᱦᱮᱸ ᱛᱚᱲᱦᱚᱫ ᱡᱟᱢᱵᱩᱲᱟᱹ ᱚᱱᱮ ᱡᱚᱢ ᱠᱚᱜᱮᱭᱟ ᱟᱫᱚ ᱱᱚᱱᱛᱮ ᱫᱚ ᱚᱱᱛᱮ ᱱᱮᱛᱟᱨ ᱫᱚ ᱫᱚ ᱵᱟᱠᱚ ᱧᱟᱢᱚᱜ ᱠᱟᱱᱟ ᱛᱚᱲᱟ ᱥᱮᱸᱫᱽᱨᱟ ᱦᱚᱸᱛᱚ ᱱᱮᱛᱟᱨ ᱫᱚ ᱵᱟᱝ ᱠᱷ ᱪᱟᱜ ᱠᱟᱱᱟ ᱦᱮᱸᱥᱮ
ᱛᱟᱦᱚᱞᱮ ᱟᱢᱫᱚᱢ ᱡᱚᱢ ᱠᱟᱫ ᱠᱚᱜᱮᱭᱟ ᱛᱚ? ᱵᱟᱝ ᱟᱢ ᱡᱚᱢ ᱡᱚᱢ ᱟᱠᱟᱫ ᱠᱚᱣᱟᱢ ᱥᱮ ᱵᱟᱢ ᱡᱚᱢ ᱵᱟᱲᱟ ᱟᱠᱟᱫ ᱠᱚᱣᱟ
ᱤᱧ ᱡᱚᱢ
ᱟᱪᱪᱷᱟ
ᱤᱧ ᱫᱚ ᱵᱤᱨ ᱡᱤᱞ ᱫᱚ ᱡᱚᱛᱚᱜᱤᱧ ᱡᱚᱢ ᱜᱮᱭᱟ ᱥᱮ
ᱦᱮᱸ
ᱦᱮᱸ ᱡᱚᱛᱚᱜᱮ ᱢᱟᱱᱮ ᱤᱧᱟᱹᱜ ᱤᱭᱟᱹ ᱵᱟᱹᱱᱩᱜᱼᱟ ᱵᱤᱨ ᱡᱤᱞ ᱨᱮᱫᱚ ᱮᱠᱫᱚᱢ ᱚᱱᱠᱟ ᱫᱟᱨᱟᱢ ᱠᱚ ᱵᱟᱹᱱᱩᱜᱼᱟ ᱡᱚᱛᱚ ᱡᱚᱢ
ᱤᱧ ᱫᱚ ᱱᱚᱜᱼᱚᱱᱟ ᱤᱭᱟᱹ ᱠᱚ ᱵᱟᱹᱧ ᱡᱚᱢᱟ ᱡᱮᱞᱮᱠᱟ ᱵᱚᱭᱞᱟᱨ ᱡᱤᱞ ᱵᱚᱭᱞᱟᱨ ᱵᱤᱞᱤ ᱚᱱᱟ ᱠᱚᱥᱟᱹᱢ ᱠᱚ ᱪᱟᱞᱟᱣ ᱱᱤᱦᱟᱹᱛᱤ ᱩᱱ ᱠᱚ ᱵᱟᱹᱧ ᱧᱚᱢ ᱠᱚᱜᱮᱭᱟ
ᱦᱩᱸ
ᱦᱮᱸ ᱦᱩᱭᱱᱟ ᱵᱟᱨ ᱵᱚᱪᱷᱚᱨ ᱜᱟᱱ ᱠᱷ ᱡᱟᱹᱥᱛᱤ ᱦᱩᱭᱩᱜ ᱠᱟᱱᱟ ᱵᱟᱹᱜᱤ ᱠᱟᱛᱮᱫ ᱵᱟᱹᱧ ᱡᱚᱢᱫᱟ ᱚᱱᱟ ᱠᱚ ᱡᱤᱱᱤᱥ ᱫᱚ ᱡᱟᱹᱥᱛᱤ ᱢᱮᱰᱤᱥᱤᱱ ᱠᱚ ᱤᱭᱩᱡᱽ ᱮᱫᱟ ᱥᱮ ᱩᱱᱠᱩ ᱨᱮ ᱮᱠᱫᱚᱢ ᱢᱤᱫ ᱪᱟᱸᱫᱳ ᱨᱮᱜᱮ ᱵᱟᱨ ᱯᱮ ᱠᱮᱡᱤ ᱠᱚ ᱦᱟᱨᱟ ᱚᱪᱚᱭᱮᱫ ᱠᱚᱣᱟ, ᱛᱚ ᱚᱱᱟ ᱠᱚ ᱦᱩᱸ ᱚᱱᱟ ᱠᱚ ᱡᱚᱢ ᱩᱱ ᱨᱮᱱ ᱢᱟ ᱟᱭ ᱢᱚᱸᱡᱽ ᱵᱟᱝ ᱵᱩᱡᱷᱟᱹᱜ ᱠᱟᱱᱟ ᱥᱮ ᱚᱱᱠᱟ ᱥᱚᱢᱚᱭ ᱨᱮ ᱡᱚᱢ ᱵᱟᱲᱟ ᱞᱮᱠᱟᱱᱡ ᱦᱚᱲᱢᱚ ᱠᱚ ᱞᱟᱸᱜᱟ ᱜᱮ ᱵᱩᱡᱷᱟᱹᱜ ᱟ ᱛᱚ ᱛᱟᱭ ᱵᱟᱹᱜᱤ ᱞᱮᱠᱷᱟᱱ ᱜᱮ ᱵᱮᱥᱚᱜᱼᱟ ᱚᱱᱟ ᱡᱚᱢᱫᱟᱱᱟ ᱢᱟᱱᱟ ᱛᱮ ᱵᱟᱹᱜᱤ ᱦᱩᱭᱱᱟ
ᱦᱩᱸ
ᱦᱮᱸ
ᱡᱚᱢ ᱜᱮᱭᱟᱢ ᱥᱮ ᱟᱢ ᱚᱱᱟ ᱠᱚ ᱵᱚᱭᱞᱟᱨ ᱡᱤᱞ ᱠᱚ ᱚᱱᱠᱟ ᱜᱮᱭᱟ ᱠᱚ,
ᱟᱛᱷᱮᱜ ᱦᱮᱸᱛᱚ ᱞᱟᱦᱟᱛᱮ ᱡᱚᱠᱷᱚᱱ ᱞᱟᱦᱟᱛᱮ ᱡᱚᱠᱷᱚᱱ ᱥᱮᱸᱫᱽᱨᱟ ᱠᱚ ᱪᱟᱞᱟᱜ ᱠᱟᱱ ᱛᱟᱦᱮᱱᱟ ᱦᱮᱸᱥᱮ ᱟᱫᱚ, ᱱᱮᱛᱟᱨ ᱫᱚ ᱥᱮᱸᱫᱽᱨᱟ ᱵᱟᱠᱚ ᱪᱟᱞᱟᱜ ᱠᱟᱱᱟ ᱞᱟᱦᱟᱛᱮ ᱡᱚᱠᱷᱚᱱ ᱥᱮᱸᱫᱽᱨᱟ ᱠᱟᱛᱮᱫ ᱠᱚ ᱟᱹᱜᱩ ᱠᱮᱠᱚᱣᱟ ᱛᱚᱠᱷᱚᱱ ᱫᱚ ᱡᱚᱢ ᱦᱩᱭᱩᱜ ᱠᱟᱱ ᱛᱟᱦᱮᱱᱟ ᱟᱨ ᱱᱮᱛᱟᱨ ᱫᱚ ᱟᱫᱚ ᱵᱟᱝ ᱥᱮᱸᱫᱽᱨᱟ ᱦᱚᱸ ᱵᱟᱝ ᱦᱩᱭᱩᱜ ᱠᱟᱱᱟ ᱥᱮᱸᱫᱽᱨᱟ ᱦᱚᱸ ᱵᱟᱠᱚ ᱪᱟᱜ ᱠᱟᱱᱟᱱ ᱛᱟᱦᱚᱞᱮ ᱟᱫᱚ ᱚᱠᱟᱨᱮᱢ ᱧᱟᱢ ᱠᱚᱣᱟ ᱦᱮᱸ ᱥᱮ ᱾
ᱦᱩᱸ ᱦᱩᱸ ᱦᱩᱸ
ᱧᱮᱛᱟᱨ ᱫᱚ ᱵᱤᱨ ᱮ ᱡᱤᱞ ᱠᱚ ᱡᱚᱢ ᱫᱚ ᱠᱷᱟᱹᱞᱤᱭᱟ ᱪᱮᱞᱮᱠᱚ ᱢᱮᱱᱟ ᱧᱮᱛᱟᱨ ᱫᱚ ᱠᱷᱟᱹᱞᱤ ᱡᱚᱢ ᱥᱟᱛᱡᱚᱝ ᱚᱱᱠᱟ ᱞᱟᱦᱟ ᱞᱮᱠᱟ ᱧᱮᱞ ᱤᱭᱟᱹ ᱢᱟ ᱵᱟᱝ ᱦᱩᱭᱩᱜ ᱠᱟᱱᱟ
ᱦᱮᱸ
ᱪᱮᱫ ᱮᱢ ᱢᱮᱱᱟ ᱵᱟᱹᱭ ᱵᱟᱹᱭᱛᱮ ᱢᱟᱨᱟᱜ ᱠᱟᱱᱟ ᱠᱚ ᱟᱹᱰᱤ ᱡᱟᱹᱥᱛᱤ ᱡᱚᱢ ᱛᱮᱦᱚᱸ ᱟᱨ, ᱱᱮᱛᱟᱨ ᱢᱟ ᱚᱱᱠᱟ ᱠᱚ ᱵᱚᱱᱫᱚ ᱭᱮᱜᱼᱟ ᱥᱮ ᱡᱚᱢ ᱠᱚᱦᱚᱸ
ᱦᱮᱸ
ᱟᱨ ᱤᱭᱟᱹ ᱠᱚ ᱡᱚᱢ ᱠᱚᱜᱮᱭᱟ ᱵᱚᱭᱞᱟᱨ ᱠᱚ ᱡᱮᱞᱮᱠᱟ ᱤᱭᱟᱹ ᱠᱚ ᱵᱚᱭᱞᱟᱨ ᱵᱤᱞᱤ ᱠᱚ ᱟᱨ ᱪᱤᱞᱤ ᱠᱚ ᱢᱮᱛᱟᱣ ᱠᱚᱣᱟ ᱩᱱᱠᱩ ᱤᱭᱟᱹ ᱩᱱᱠᱩ ᱞᱳᱠᱮᱞ ᱥᱤᱢ ᱞᱮᱠᱟ ᱠᱚ ᱧᱮᱞᱚᱜ ᱤᱭᱟᱹᱼᱟ ᱵᱚᱭᱞᱟᱨ ᱞᱮᱠᱟ,
ᱟᱫᱚ ᱢᱮᱞᱟᱨ ᱫᱚ ᱵᱚᱭᱞᱟᱨ ᱫᱚ ᱤᱭᱟᱹ ᱫᱚ ᱩᱱᱠᱩ ᱫᱚ ᱯᱳᱞᱴᱨᱤ,
ᱦᱳᱭ ᱦᱳᱭ
ᱯᱳᱞᱴᱨᱤᱢ ᱟᱹᱰᱤ ᱞᱮᱠᱟᱜᱮ ᱢᱮᱱᱟᱜ ᱠᱚᱣᱟ ᱯᱳᱞᱴᱨᱤ ᱥᱤᱢ ᱢᱮᱱᱟᱜ ᱠᱚᱣᱟ ᱟᱨ ᱫᱮᱥᱤ ᱥᱤᱢ ᱡᱷᱚᱛᱚ ᱠᱷᱚᱱᱟᱜ ᱥᱤᱵᱤᱞ ᱢᱮᱱᱠᱷᱟᱱ ᱫᱮᱥᱤ ᱥᱤᱢ ᱫᱚ ᱟᱫᱚ ᱚᱱᱠᱟ ᱡᱟᱝ ᱜᱮᱭᱟ ᱠᱚ ᱥᱮ ᱟᱫᱚ ᱡᱟᱝ ᱫᱚᱢᱮ ᱠᱮᱴᱮᱡ ᱠᱮᱴᱮᱡ ᱜᱮᱛᱟ ᱠᱚᱣᱟ ᱦᱮᱸ ᱥᱮ, ᱢᱮᱱᱠᱷᱟᱱ ᱡᱚᱢ ᱨᱮ ᱟᱹᱰᱤ ᱡᱩᱛ ᱥᱤᱵᱤᱞ ᱥᱤᱵᱤᱞ ᱦᱮᱸᱥᱮ ᱟᱯᱮᱥᱮᱫ ᱥᱤᱢ ᱢᱮᱱᱟᱜ ᱠᱚᱣᱟ
ᱦᱮᱸ ᱦᱮᱸ ᱩᱱᱠᱩ ᱰᱮᱥᱤ ᱥᱤᱢ ᱫᱚ ᱟᱹᱰᱤ ᱞᱟᱹᱴᱩ ᱠᱟᱛᱮᱫ ᱫᱚ ᱵᱟᱠᱚ ᱡᱚᱢ ᱠᱚᱣᱟ ᱡᱚᱠᱷᱚᱱ ᱜᱮ ᱦᱟᱸᱜ, ᱟᱸᱻ ᱛᱤᱱ ᱯᱚᱣᱟ ᱜᱟᱱ ᱠᱚ ᱦᱟᱨᱟᱜᱼᱟ ᱥᱮ ᱛᱤᱱ ᱯᱚᱣᱟ ᱟᱫᱷᱟ ᱠᱮᱡᱤ ᱦᱳᱭ ᱤᱱᱟᱹᱜ ᱜᱟᱱ ᱠᱚ ᱦᱟᱨᱟ ᱞᱮᱱᱠᱷᱟᱱ ᱜᱮ ᱩᱱᱠᱩ ᱫᱚ ᱡᱚᱢ ᱠᱚ ᱡᱚᱲᱟᱜ ᱩᱱ ᱥᱚᱢᱚᱭ ᱫᱚ ᱡᱟᱝ ᱤᱱᱟᱹᱜ ᱠᱚ ᱡᱤᱞ ᱠᱚ ᱤᱱᱟᱹᱜ ᱠᱟᱛᱮ ᱵᱟᱝ ᱛᱟᱦᱮᱱ ᱛᱟᱠᱚᱣᱟ, ᱟᱨ ᱡᱟᱹᱥᱛᱤ ᱞᱟᱴᱩ ᱞᱟᱹᱴᱩ ᱦᱚᱪᱚᱭ ᱠᱷᱟᱡ ᱩᱱᱠᱩ ᱢᱟ ᱠᱮᱴᱮᱡᱚᱜ ᱛᱟᱠᱚᱣᱟ ᱥᱮ ᱡᱤᱞ ᱠᱚ ᱦᱚᱭ ᱩᱱ ᱥᱩᱚᱢᱟᱹᱭ ᱫᱚ ᱡᱚᱢ ᱵᱟᱲᱟᱭ ᱦᱚᱸ ᱠᱮᱴᱮᱡ ᱡᱤᱞ ᱠᱚ ᱠᱮᱴᱮᱡ ᱜᱮ,
ᱦᱮᱸ ᱟᱨ ᱛᱟᱦᱚᱞᱮ ᱠᱩᱥᱤᱭᱟᱜ ᱟᱢ ᱥᱮ ᱵᱟᱝ ᱛᱟᱦᱚᱞᱮ ᱡᱚᱢ ᱫᱚ ᱦ ᱟᱨ ᱛᱟᱦᱚᱞᱮ ᱟᱯᱮ ᱥᱮᱫ ᱢᱮᱨᱚᱢ ᱠᱚ ᱢᱮᱱᱟᱜ ᱠᱚᱣᱟ ᱥᱮ ᱵᱟᱝ?